ᱦᱮᱞᱳ
ᱦᱳᱭ ᱫᱟᱫᱟ ᱡᱚᱦᱟᱨ ᱜᱮ᱾
ᱦᱮᱸ ᱟᱡᱚᱢ ᱫᱟᱢ ᱫᱟᱫᱟ?
ᱦᱳᱭ ᱫᱟᱫᱟ ᱟᱸᱡᱚᱢᱚᱜ ᱠᱟᱱᱟ ᱮᱠᱟᱹᱞ ᱫᱟᱫᱟ ᱟ ᱟᱢ ᱟᱸᱡᱚᱢᱮᱫ ᱛᱤᱧᱟᱹ ᱤᱧᱟᱹᱜ ᱨᱚᱲ ᱟᱪᱷᱟ ᱟᱪᱷᱟ᱾
ᱛᱟᱯᱚᱨ ᱚᱠᱟ ᱞᱮᱠᱟ ᱦᱮᱱᱟᱢᱟ ᱞᱟ. ᱭ ᱢᱮ?
ᱦᱳᱭ ᱫᱟᱫᱟ ᱱᱟᱯᱟᱭ ᱜᱮᱭᱟ ᱾ᱟᱢᱜᱮ ᱚᱠᱟᱞᱮ ᱞᱮᱠᱟ ᱢᱮᱱᱟᱜ ᱢᱮᱭᱟ?
ᱤᱧ ᱦᱚᱸ ᱟᱹᱰᱤ ᱢᱚᱸᱡᱽ ᱜᱮ ᱦᱮᱱᱤᱧᱟ᱾
ᱟᱪᱷᱟ ᱟᱪᱷᱟ ᱦᱳᱭ ᱱᱟᱯᱟᱭ ᱨᱮᱵᱚᱱ ᱛᱟᱦᱮᱸ ᱞᱮᱱ ᱠᱷᱟᱱ ᱜᱮ ᱱᱟᱯᱟᱭ ᱢᱟ᱾
ᱦᱮᱸ ᱱᱟᱯᱟᱭ ᱜᱮᱛᱚ ᱢᱟᱹᱱᱢᱤ ᱡᱤᱭᱚᱱ ᱨᱮᱱᱟᱜ ᱟᱹᱰᱤ ᱢᱟᱨᱟᱝ, ᱦᱮᱸ ᱠᱟᱹᱢᱤᱠᱟᱱ ᱛᱟᱵᱚᱱᱟ ᱥᱮ᱾
ᱦᱳᱭ ᱦᱳᱭ ᱦᱳᱭ᱾
ᱟᱨ ᱛᱟᱞᱦᱮ ᱫᱟᱫᱟ ᱛᱟᱦᱞᱮ ᱚᱱᱠᱟ ᱪᱮᱫ ᱠᱚᱢ ᱪᱤᱠᱟᱹ ᱵᱟᱲᱟᱭᱫᱟ ᱛᱟᱦᱞᱮ?
ᱟᱨ ᱫᱟᱫᱟ ᱦᱟᱜ ᱚᱭ, ᱪᱤᱠᱟᱹ ᱵᱚᱞᱛᱮ ᱫᱚ ᱮᱠᱷᱚᱱ ᱫᱚ ᱱᱚᱜᱚᱭ ᱛᱚ ᱪᱟᱥ ᱠᱟᱹᱢᱤ ᱫᱤᱱ ᱱᱮᱛᱚᱜ ᱪᱟᱥ ᱠᱟᱹᱢᱤ ᱨᱮᱜᱮ ᱪᱷᱩ ᱪᱩᱴᱟᱹ ᱦᱩᱭ ᱟᱠᱟᱱᱟ ᱚᱱᱠᱟ ᱞᱮᱠᱟᱛᱮ ᱱᱤᱛ ᱫᱚ ᱪᱮᱫ ᱵᱟᱝ ᱪᱤᱠᱟᱹᱭ ᱦᱩᱭᱩᱜ ᱠᱟᱱᱟ ᱾
ᱟᱪᱷᱟ ᱟᱪᱷᱟ ᱾
ᱟᱫᱚ ᱟᱢᱜᱮ ᱛᱟᱦᱚᱞᱮ ᱪᱮᱫ ᱠᱚᱢ ᱪᱤᱠᱟᱹᱭᱮᱫᱼᱟ?
ᱤᱧᱦ ᱚᱱᱠᱟ ᱪᱮᱫ ᱦᱚᱸ ᱵᱟᱹᱧ ᱪᱤᱠᱟᱹᱭᱮᱫ ᱜᱮᱭᱟ ᱤᱧ ᱦᱚᱸ ᱚᱱᱠᱟ ᱢᱤᱱᱟᱹᱧ ᱜᱮᱭᱟ ᱚᱲᱟᱜ ᱠᱚᱨᱮ ᱟᱨᱠᱤ ᱪᱟᱥ ᱠᱚᱸ ᱵᱟᱜᱟ ᱵᱟᱜᱤ ᱵᱟᱲᱟᱭᱮᱫᱟ ᱾ ᱦᱮᱸ ᱥᱮ᱾
ᱟᱪᱷᱟ ᱟᱪᱷᱟ ᱦᱳᱭ ᱦᱳᱭ ᱾ ᱛᱟᱦᱚᱞᱮ ᱫᱟᱜ ᱡᱟᱲᱤ ᱫᱚ ᱟᱯᱮ ᱥᱮᱱ ᱫᱚ ᱠᱚᱠᱟ ᱞᱮᱠᱟ?
ᱦᱮᱸ ᱫᱟᱜ ᱡᱟᱹᱲᱤ ᱢᱟ ᱟᱹᱰᱤ ᱡᱟᱹᱥᱛᱤ ᱜᱮᱭᱟ ᱟᱹᱰᱤ ᱡᱳᱨᱮ ᱫᱟᱜ ᱟᱞᱮ ᱠᱟᱱᱟ ᱾
ᱟᱪᱷᱟ ᱟᱪᱷᱟ ᱾
ᱦᱮᱸᱥᱮ ᱟᱨ ᱛᱟᱦᱚᱞᱮ ᱟᱯᱮ ᱥᱮᱫ ᱫᱚ ᱛᱟᱦᱚᱞᱮ?
ᱟᱞᱮ ᱥᱮᱱ ᱫᱚ ᱚᱱᱠᱟ ᱞᱮᱠᱟ ᱫᱚ ᱫᱟᱜ ᱡᱟᱹᱲᱤ ᱫᱚ ᱵᱟᱝ ᱦᱩᱭ ᱟᱠᱟᱱᱟ ᱱᱚᱜ ᱚᱭ, ᱦᱚᱞᱟ ᱢᱟᱟᱦᱫᱷᱮᱨ ᱨᱮ ᱡᱟᱦᱟᱸ ᱫᱟᱜ ᱠᱮᱜᱼᱟᱭ ᱚᱱᱟᱛᱮᱜᱮ ᱫᱟᱜ ᱡᱟᱹᱲᱤ ᱚᱱᱠᱟ ᱫᱚ ᱞᱟᱜᱟᱣ ᱟᱠᱟᱱᱟ ᱚᱱᱟ ᱞᱟᱦᱟ ᱨᱮᱱᱟᱜ ᱫᱟᱜ ᱠᱚᱛᱮ ᱫᱚ ᱚᱱᱠᱟ ᱫᱚ ᱠᱷᱮᱛ ᱠᱚᱛᱮ ᱫᱚ ᱫᱟᱜ ᱫᱚ ᱵᱟᱝ ᱞᱟᱜᱟᱣ ᱟᱠᱟᱱ ᱛᱟᱦᱮᱱᱟ ᱾
ᱟᱪᱷᱟ ᱟᱪᱷᱟ ᱾
ᱦᱳᱭ ᱾
ᱛᱚ ᱛᱟᱦᱚᱞᱮ ᱚᱱᱠᱟ ᱫᱟᱫᱟ ᱛᱟᱞᱦᱮ ᱟᱢ ᱟᱨ ᱪᱮᱫ ᱮᱢ ᱪᱤᱠᱟᱹᱭ ᱜᱮᱭᱟ ᱫᱤᱱᱟᱹᱢ ᱫᱤᱱ ᱡᱤᱭᱚᱱ ᱠᱚᱨᱮ ᱚᱞ ᱯᱟᱲᱦᱟᱣ ᱥᱮ ᱟᱨᱚ ᱮᱢᱟᱱ ᱛᱮᱢᱟᱱ ᱡᱟᱦᱟᱱᱟᱜ ᱮᱢ ᱠᱟᱹᱢᱤ ᱵᱟᱲᱟᱭ ᱠᱮᱭᱟ ᱥᱮ ᱪᱮᱫ ᱠᱚᱢ ᱪᱤᱠᱟᱹ ᱵᱟᱲᱟᱭ ᱠᱮᱭᱟ?
ᱚᱱᱠᱟ ᱞᱮᱠᱟ ᱫᱚ ᱫᱟᱫᱟ ᱤᱧ ᱫᱚ ᱚᱱᱠᱟ ᱠᱟᱹᱢᱤ ᱵᱚᱞᱛᱮ ᱫᱚ ᱟᱫᱚ, ᱤᱧ ᱫᱚ ᱥᱩᱠᱨᱤᱧ ᱪᱟᱥ ᱟᱠᱟᱫ ᱠᱚᱣᱟ ᱾
ᱟᱪᱷᱟ ᱥᱩᱠᱨᱤᱢ ᱪᱟᱥ ᱟᱠᱟᱫ ᱠᱚᱣᱟ?
ᱮᱠᱟᱞ ᱮᱠᱟᱞ ᱦᱳᱭ ᱾
ᱛᱟᱦᱚᱞᱮ ᱛᱚ ᱟᱹᱰᱤ ᱱᱟᱯᱟᱭ ᱢᱤᱫᱴᱟᱝ ᱵᱤᱡᱽᱱᱮᱥ ᱞᱮᱠᱟᱢ ᱟᱨᱟᱢᱵᱚ ᱟᱠᱟᱫᱟ ᱦᱮᱸ ᱵᱟᱝ?
ᱮᱠᱟᱞ ᱮᱠᱟᱞ ᱦᱳᱭ ᱫᱟᱫᱟ ᱱᱤᱛᱚᱜ ᱚᱠᱛᱚ ᱨᱮ ᱧᱮᱞᱚᱜ ᱠᱟᱱᱟ ᱥᱩᱠᱨᱤ ᱨᱮᱱᱟᱜ, ᱤᱭᱟᱹᱜ ᱜᱮ ᱡᱟᱹᱥᱛᱤ ᱧᱮᱞᱚᱜ ᱠᱟᱱᱟ ᱚᱱᱟ ᱠᱷᱟᱹᱛᱤᱨ ᱛᱮ ᱩᱱᱠᱩᱧ ᱫᱚᱦᱚ ᱟᱠᱟᱫ ᱠᱚᱣᱟ ᱾
ᱟᱪᱷᱟ ᱟᱪᱷᱟ ᱛᱟᱦᱚᱞᱮ ᱪᱮᱫ ᱠᱚᱢ ᱡᱚᱢ ᱦᱚᱪᱚ ᱠᱚᱜᱮᱭᱟ ᱥᱩᱠᱨᱤ?
ᱦᱳᱭ ᱚᱱᱠᱟ ᱡᱚᱢ ᱞᱟᱹᱭ ᱛᱮᱫᱚ ᱱᱤᱛᱚᱜ ᱫᱚ ᱚᱱᱠᱟ᱾ ᱞᱳᱵᱩᱜ ᱠᱚ ᱥᱟᱶᱛᱮ ᱚᱱᱟ ᱫᱟᱠᱟ ᱠᱚ ᱾
ᱟᱪᱷᱟ ᱟᱪᱷᱟ ᱾
ᱦᱳᱭ ᱦᱳᱭ ᱾
ᱛᱟᱦᱚᱞᱮ ᱥᱩᱠᱨᱤ ᱜᱮᱢ ᱟᱹᱥᱩᱞ ᱟᱠᱟᱫ ᱠᱚᱣᱟ!
ᱦᱳᱭ ᱦᱳᱭ ᱾
ᱟᱫᱚ ᱛᱤᱱᱟᱹᱜ ᱜᱟᱱᱮᱢ ᱟᱹᱥᱩᱞ ᱟᱠᱟᱫ?
ᱚᱱᱠᱟ ᱞᱮᱠᱟ ᱫᱚ ᱟᱹᱰᱤ ᱜᱟᱱ ᱫᱚ ᱵᱟᱹᱱᱩᱜ ᱠᱚᱣᱟ, ᱚᱱᱠᱟ ᱡᱮᱢᱚᱱ ᱜᱮᱞ ᱜᱮᱞ ᱢᱚᱬᱮ ᱚᱱᱠᱟ ᱦᱮᱱᱟᱜ ᱠᱚᱣᱟ ᱾
ᱛᱟᱦᱚᱞᱮ ᱟᱹᱰᱤ ᱜᱮ ᱡᱟᱹᱥᱛᱤ ᱜᱮ, ᱫᱚᱢᱮ ᱵᱟᱠᱚ ᱠᱚᱢᱟ ᱦᱮᱸ ᱵᱟᱝ?
ᱦᱳᱭ ᱦᱳᱭ ᱚᱱᱠᱟ ᱟᱹᱰᱤ ᱠᱚᱢ ᱦᱚᱸ ᱵᱟᱝ ᱾
ᱛᱟᱦᱚᱞᱮ ᱥᱩᱠᱨᱤ ᱜᱩᱯᱤ ᱠᱚᱫᱚᱢ ᱪᱟᱞᱟᱜᱼᱟ ᱥᱮ ᱪᱮᱫ ᱞᱮᱠᱟ?
ᱚᱱᱠᱟ ᱞᱮᱠᱟ ᱫᱚ ᱜᱩᱯᱤ ᱠᱚᱫᱚ ᱵᱟᱝ ᱦᱩᱭᱩᱜᱼᱟ ᱚᱱᱠᱟ ᱡᱟᱦᱟᱸ ᱛᱤᱱ ᱠᱚᱨᱮ ᱚᱱᱠᱟ ᱫᱤᱱᱟᱹᱢ ᱫᱚ ᱵᱟᱹᱧ ᱟᱲᱟᱜ ᱠᱚᱣᱟ ᱚᱱᱠᱟ ᱵᱤᱥᱤ ᱫᱚ ᱤᱭᱟᱹ ᱠᱟᱛᱮᱜ ᱜᱮᱠᱚ ᱛᱟᱦᱮᱱᱟ ᱾
ᱟᱪᱪᱷᱟ ᱾
ᱚᱱᱠᱟ ᱚᱲᱟᱜ ᱤᱧ ᱵᱟ ᱚᱲᱟᱜ ᱨᱮᱜᱮ ᱠᱚ ᱛᱟᱦᱮᱱᱟ ᱡᱟᱹᱥᱛᱤ ᱫᱚ ᱡᱚᱢ ᱚᱱᱠᱟ ᱮᱢ ᱡᱚᱢ ᱮᱢᱟ ᱠᱚ ᱦᱩᱭᱩᱜᱼᱟ ᱚᱱᱟ ᱤᱭᱟᱹ ᱨᱮᱜᱮ ᱾
ᱟᱪᱪᱷᱟ ᱟᱪᱪᱷᱟ ᱛᱟᱦᱚᱞᱮ ᱚᱱᱟ ᱦᱮᱸ
ᱪᱮᱫ ᱠᱚᱢ ᱪᱤ
ᱦᱮ ᱢᱟ ᱞᱟᱹᱭ ᱢᱮ ᱪᱮᱫ ᱮᱢ ᱞᱟᱹᱭᱫᱟ?
ᱞᱟᱹᱭᱫᱟᱹᱧ ᱫᱟᱫᱟ ᱛᱟᱦᱚᱞᱮ ᱟᱢᱫᱚ ᱚᱱᱠᱟ ᱫᱚ ᱪᱮᱫ ᱠᱚᱢ ᱪᱤᱠᱟᱹᱭᱟ?
ᱟᱪᱪᱷᱟ ᱤᱧ ᱫᱚ ᱚᱱᱠᱟ ᱪᱮᱫ ᱦᱚᱸ ᱵᱟᱹᱧ ᱪᱤᱠᱟᱹᱭ ᱜᱮᱭᱟ ᱚᱞ ᱯᱟᱲᱦᱟᱣ ᱠᱷᱚᱱᱟᱜ ᱫᱚ ᱟᱹᱰᱤ ᱫᱤᱱ ᱨᱮᱜᱤᱧ ᱪᱷᱩᱰᱟᱹᱨ ᱟᱠᱟᱱᱟ ᱾ ᱟᱫᱚ ᱤᱧ ᱫᱚ ᱦᱟᱸᱜ ᱠᱷᱟᱱ ᱤᱭᱟᱹ ᱵᱟᱲᱟᱭᱤᱧ ᱟᱨᱠᱤ ᱢᱮᱨᱚᱢ ᱠᱩᱧ ᱪᱟᱥ ᱟᱠᱟᱫ ᱠᱚᱣᱟ ᱦᱮᱸᱥᱮ, ᱟᱫᱚ ᱪᱮᱫ ᱮᱢ ᱞᱟᱹᱭᱟ ᱦᱮᱸ ᱟᱨ ᱪᱮᱫ ᱮᱢ ᱞᱟᱹᱭᱟ ᱱᱚᱜ-ᱚᱭ ᱠᱚᱴᱟ ᱫᱤᱱ ᱞᱟᱦᱟ ᱨᱮ ᱦᱮᱸ ᱥᱮ ᱦᱳᱲᱳ ᱠᱚᱞᱮ ᱨᱚᱦᱚᱭᱮᱫ ᱛᱟᱦᱮᱸᱫ ᱵᱩᱡᱷᱟᱹᱣ ᱠᱮᱫᱟᱢ ᱾
ᱮᱠᱟᱞ ᱮᱠᱟᱞ ᱾
ᱟᱫᱚ ᱛᱟᱦᱚᱞᱮ ᱚᱱᱠᱟ ᱜᱮ ᱢᱮᱨᱚᱢ ᱠᱚᱫᱚ ᱦᱟᱸᱜ ᱠᱷᱟᱱ ᱜᱩᱯᱤ ᱠᱚ ᱪᱟᱞᱟᱣ ᱞᱮᱱ ᱛᱟᱦᱮᱸᱫ ᱟᱨᱠᱤ ᱤᱧ ᱵᱟ ᱜᱮ ᱟᱨᱠᱤ ᱦᱮᱸᱥᱮ ᱾
ᱦᱳᱭ ᱦᱳᱭ ᱾
ᱟᱫᱚ ᱛᱟᱦᱚᱞᱮ ᱢᱮᱨᱚᱢᱮ ᱜᱮᱨ ᱦᱚᱪᱚ ᱠᱮᱫᱮᱭᱟ ᱢᱤᱫᱴᱟᱝ ᱪᱮᱫ ᱮᱢ ᱞᱟᱹᱭᱟ ᱟᱹᱰᱤ ᱡᱟᱞᱟ!
ᱟᱪᱪᱷᱟ ᱟᱹᱰᱤ ᱛᱟᱦᱚᱞᱮ ᱟᱹᱰᱤ ᱠᱚᱥᱴᱚ ᱜᱮ ᱾
ᱦᱮᱸ ᱟᱹᱰᱤ ᱫᱩᱠ ᱨᱮᱱᱟᱜ ᱠᱟᱛᱷᱟ ᱠᱟᱱᱟ ᱱᱚᱣᱟ ᱫᱚ ᱦᱮᱸᱥᱮ ᱡᱮ ᱮᱢᱚᱱ ᱠᱟᱛᱮᱜ ᱠᱚ ᱜᱮᱨ ᱠᱮᱫᱮᱭᱟ ᱱᱟᱜ ᱠᱷᱟᱱ ᱟᱫᱚ ᱤᱧ ᱵᱟ ᱢᱟ ᱜᱩᱯᱤ ᱠᱟᱱ ᱛᱟᱦᱮᱸ, ᱵᱚᱭᱮᱥ ᱦᱚᱲ ᱟᱫᱚ ᱛᱟᱦᱚᱞᱮ ᱥᱮᱛᱟ ᱠᱤᱱ ᱦᱮᱡ ᱮᱱᱟ ᱵᱟᱨᱭᱟ ᱾
ᱦᱳᱭ ᱾
ᱟᱫᱚ ᱛᱟᱦᱚᱞᱮ ᱦᱟᱱᱛᱮ ᱱᱟᱛᱮ ᱠᱷᱚᱱᱟᱜ ᱠᱤᱱ ᱜᱮᱨ ᱠᱮᱫᱮᱭᱟ ᱠᱤᱱ ᱟᱨᱠᱤ ᱟᱫᱚ ᱢᱟᱱᱮ ᱡᱟᱦᱟᱸᱭ ᱠᱚᱫᱚ ᱠᱚ ᱵᱷᱟᱜᱤ ᱜᱮᱭᱟ ᱵᱟᱠᱚ ᱜᱮᱨ ᱟᱠᱟᱫ ᱠᱚᱣᱟ ᱩᱱᱠᱩ ᱥᱮᱫ ᱦᱚᱸᱠᱚ ᱫᱟᱹᱲ ᱤᱫᱤᱭᱮᱫᱟ ᱟᱨ ᱦᱟᱹᱱᱠᱩ ᱥᱮᱫ ᱦᱚᱸᱠᱤᱱ ᱫᱟᱹᱲ ᱤᱫᱤ ᱦᱟᱱᱤ ᱡᱟᱦᱟᱸᱭ ᱠᱤᱱ ᱜᱮᱨ ᱠᱟᱫᱮᱭᱟ ᱦᱚᱴᱚᱜ ᱨᱮ
ᱦᱳᱭ ᱦᱳᱭ ᱾
ᱩᱱᱤ ᱥᱮᱫ ᱦᱚᱸ ᱠᱤᱱ ᱜᱮ ᱫᱟᱹᱲ ᱤᱫᱤᱭᱮᱫᱟ ᱮᱛᱚ ᱠᱤᱱ ᱜᱮᱨ ᱟᱠᱟᱫᱮᱭᱟ ᱯᱩᱨᱟᱹ ᱮᱠᱚᱫᱚᱢ ᱦᱚᱴᱚᱜ ᱨᱮᱠᱤᱱ ᱜᱮᱨ ᱟᱠᱟ ᱢᱟᱱᱮ ᱦᱚᱴᱚᱜ ᱨᱮᱱᱟᱜ ᱚᱱᱟ ᱱᱟᱸᱰᱨᱤ ᱠᱤᱱ ᱜᱮᱨ ᱛᱤᱭᱳᱜ ᱟᱠᱟᱫ
ᱦᱳᱭ ᱦᱳᱭ ᱾
ᱟᱫᱚ ᱛᱟᱦᱚᱞᱮ ᱢᱤᱫᱴᱟᱝ ᱚᱱᱠᱟ ᱜᱮ ᱵᱷᱟᱹᱭᱮ ᱛᱟᱦᱮᱸ ᱠᱟᱱᱟ, ᱟᱫᱚ
ᱦᱳᱭ ᱦᱳᱭ ᱾
ᱩᱱᱤ
ᱜᱚᱲᱚ ᱵᱟᱲᱟ ᱟᱭ ᱠᱟᱱ ᱛᱟᱦᱮᱸᱫ ᱟᱨᱠᱤ ᱪᱷᱟᱰᱟᱣ ᱞᱟᱹᱜᱤᱫ ᱢᱮᱱᱠᱷᱟᱱ ᱵᱟᱨ ᱦᱚᱲ ᱛᱮᱦᱚᱸ ᱵᱟᱹᱠᱤᱱ ᱪᱷᱟᱰᱟᱣ ᱫᱟᱲᱮ ᱠᱟᱜ ᱠᱚᱣᱟ ᱾
ᱦᱳᱭ ᱦᱳᱭ ᱾
ᱟᱨ ᱥᱮᱛᱟ ᱢᱟᱢ ᱵᱩᱡᱮᱜ ᱜᱮᱭᱟ ᱢᱤᱫ ᱫᱷᱟᱣ ᱡᱩᱫᱤ ᱢᱟᱭᱟᱝ ᱨᱮᱱᱟᱜ ᱥᱮᱵᱮᱞᱮ ᱧᱟᱢ ᱟᱠᱟᱫᱟ ᱟᱫᱚ ᱩᱱ ᱫᱚ ᱦᱚᱲ ᱦᱚᱸ ᱵᱟᱭ ᱵᱟᱹᱜᱤᱭᱟᱢᱟ᱾
ᱮᱠᱟᱞ ᱮᱠᱟᱞ ᱦᱳᱭ᱾
ᱦᱮᱸ ᱟᱫᱚ ᱩᱱᱠᱤᱱ ᱪᱟᱰᱟᱣ ᱪᱷᱟᱰᱟᱣ ᱛᱮ ᱟᱹᱰᱤ ᱜᱷᱟᱹᱲᱤᱡ ᱟᱹᱰᱤ ᱜᱷᱟᱹᱲᱤᱡ ᱩᱱᱛᱮ ᱜᱮ ᱢᱮᱨᱚᱢ ᱫᱚᱠᱤᱱ ᱜᱮᱨ ᱜᱚᱡ ᱠᱮᱫᱮᱭᱟ᱾ ᱛᱟᱯᱚᱨᱮ ᱟᱫᱚ ᱢᱟᱭᱟᱝ ᱠᱚᱠᱤᱱ ᱪᱩᱥᱟᱹᱣ ᱠᱮᱫ ᱛᱟᱭ ᱛᱤᱠᱤᱱ ᱫᱟᱹᱲ ᱠᱮᱫᱟ ᱟᱨᱠᱤ ᱦᱮᱸ ᱥᱮ᱾
ᱦᱳᱭ ᱦᱳᱭ᱾
ᱟᱫᱚ ᱢᱟᱥᱮ ᱩᱱᱟᱹᱜ ᱠᱚᱥᱴᱚ ᱠᱟᱛᱤᱧ ᱟᱹᱥᱩᱞ ᱞᱮᱫ ᱠᱚᱣᱟ ᱢᱤᱫᱴᱟᱝ ᱢᱮᱨᱚᱢ ᱮᱝᱜᱟ ᱠᱚ ᱜᱮᱨ ᱜᱚᱡ ᱠᱮᱫ ᱛᱤᱧᱟ᱾ ᱟᱨ ᱜᱟᱯᱟ ᱢᱮᱭᱟᱝ ᱜᱮ ᱱᱟᱜ ᱠᱷᱟᱱ ᱟᱢ ᱦᱮᱸ ᱟᱹᱰᱤ ᱫᱩᱠ ᱨᱮᱱᱟᱜ ᱠᱟᱛᱷᱟ ᱠᱟᱱᱟ᱾ ᱟᱫᱚ ᱟᱹᱰᱤ ᱪᱤᱜ ᱤᱧ ᱞᱟᱹᱭᱟ ᱟᱹᱰᱤ ᱠᱚᱥᱴᱚ ᱠᱟᱛᱮᱫ ᱤᱧ ᱦᱟᱨᱟ ᱞᱮᱫᱮᱭᱟ ᱜᱟᱯᱟ ᱢᱮᱭᱟᱝ ᱜᱮ ᱦᱚᱯᱚᱱ ᱠᱮᱭᱟᱭ ᱱᱟᱜ ᱠᱷᱟᱱ ᱜᱩᱨᱵᱷᱤᱱᱮ ᱛᱟᱦᱮᱸ ᱠᱟᱱᱟ᱾
ᱟᱪᱪᱷᱟ ᱟᱪᱪᱷᱟ᱾
ᱟᱫᱚ ᱱᱟᱜ ᱠᱷᱟᱱ ᱢᱤᱫᱴᱟᱝ ᱨᱟᱱ ᱠᱚ ᱛᱟᱦᱮᱸ ᱠᱟᱱᱟ ᱨᱟᱱᱠᱩᱧ ᱮᱢᱟᱫᱮ ᱛᱟᱦᱮᱸᱫ᱾ ᱴᱤᱴᱢᱮᱱᱴ ᱞᱮᱫᱮ ᱛᱟᱦᱮᱸᱧ ᱟᱫᱚ ᱢᱮᱱᱠᱷᱟᱱ ᱪᱮᱫ ᱤᱧ ᱢᱮᱛᱟᱢᱟ? ᱫᱟᱫᱟ ᱡᱮ ᱵᱟᱝ ᱜᱮ ᱟᱨᱠᱤ ᱵᱷᱟᱜᱮ ᱞᱮᱱᱟᱭ ᱚᱱᱮ ᱠᱤ ᱦᱚᱴᱚᱜ ᱨᱮᱠᱤᱱ ᱜᱮᱨ ᱠᱮᱫᱮᱭᱟ ᱵᱟᱝ
ᱦᱳᱭ ᱦᱳᱭ᱾
ᱟᱫᱚ ᱪᱮᱫ ᱮ ᱪᱤᱠᱟᱹᱭᱟ ᱩᱱᱤ ᱦᱚᱸ ᱵᱟᱝ ᱮ ᱪᱤᱠᱟᱹ ᱫᱟᱲᱮᱭᱟᱫᱟ᱾
ᱮᱠᱟᱞ ᱮᱠᱟᱞ ᱦᱳᱭ᱾
ᱟᱫᱚ ᱟᱱᱠᱟᱱᱟᱜ ᱠᱟᱱᱟ ᱾
ᱛᱟᱦᱚᱞᱮ ᱫᱟᱫᱟ ᱛᱤᱱᱟᱹᱜ ᱜᱟᱱᱮᱢ ᱫᱚᱦᱚ ᱟᱠᱟᱫ ᱠᱚᱣᱟ ᱟᱢ ᱫᱚ?
ᱫᱚᱦᱚ ᱢᱟᱹᱧ ᱫᱚᱦᱚ ᱞᱮᱫ ᱠᱚᱣᱟ ᱚᱱᱠᱟ ᱵᱟᱭᱤᱥᱴᱤ ᱜᱟᱱ ᱛᱟᱨ ᱢᱚᱫᱫᱷᱮ ᱨᱮ ᱢᱤᱫᱴᱟᱝ ᱠᱚ ᱜᱮᱨ ᱜᱚᱡ ᱠᱮᱫᱮᱭᱟ ᱢᱟᱱᱮ ᱤᱠᱩᱥᱴᱤᱭ ᱱᱟ ᱠᱚ ᱟᱨᱠᱤ ᱦᱮᱸᱥᱮ᱾
ᱦᱳᱭ-ᱦᱳᱭ-ᱦᱳᱭ᱾
ᱟᱫᱚ ᱚᱱᱠᱟ ᱜᱩᱯᱤ ᱥᱚᱢᱚᱭ ᱫᱚ ᱡᱟᱦᱟᱸᱭ ᱡᱟᱦᱟᱸ ᱞᱮᱠᱟ ᱜᱩᱯᱤᱭᱟᱭ ᱠᱮᱭᱳ ᱛᱚ ᱠᱟᱹᱢᱤ ᱥᱚᱢᱚᱭ ᱫᱚ ᱚᱲᱟᱜ ᱦᱚᱲ ᱠᱚ ᱜᱩᱯᱤ ᱜᱮᱛᱟᱞᱮᱭᱟ᱾ ᱟᱨ ᱮᱢᱱᱤ ᱥᱚᱢᱚᱭ ᱫᱚ ᱤᱧᱜᱤᱧ ᱜᱩᱯᱤ ᱠᱚᱜᱮᱭᱟ ᱟᱨᱠᱤ ᱦᱮᱸᱥᱮ᱾
ᱟᱪᱪᱷᱟ-ᱟᱪᱪᱷᱟ᱾
ᱟᱫᱚ ᱵᱤᱥᱤ ᱫᱚ ᱱᱟᱜ ᱠᱷᱟᱱ ᱚᱲᱟᱜ ᱦᱚᱲ ᱜᱮᱠᱚ ᱜᱩᱯᱤᱭᱟ ᱤᱧ ᱫᱚ ᱦᱟᱱᱛᱮ ᱱᱟᱛᱮ ᱠᱟᱹᱢᱤ ᱠᱚ ᱟᱨᱠᱩᱧ ᱧᱮᱞ ᱵᱟᱲᱟᱭᱟ ᱵᱟᱥ ᱾
ᱦᱳᱭ-ᱦᱳᱭ᱾
ᱟᱵᱮ ᱚᱱᱚ ᱠᱟᱱᱟᱜ ᱠᱟᱛᱷᱟ ᱠᱟᱱᱟ, ᱛᱟᱦᱞᱮ ᱟᱯᱮ ᱥ ᱥᱮᱫ ᱫᱚ ᱛᱟᱦᱚᱞᱮ ᱚᱱᱠᱟ ᱥᱮᱛᱟ ᱠᱚ ᱦᱮᱱᱟᱜ ᱠᱚᱣᱟ ᱥᱮ ᱵᱟᱹᱱᱩᱜ ᱠᱚᱣᱟ ᱚᱱᱠᱟ ᱥᱩᱠᱨᱤ ᱠᱚ ᱵᱟᱠᱚ ᱜᱮᱨ ᱠᱚᱜᱮᱭᱟ?
ᱦᱳᱭ ᱫᱟᱫᱟ ᱦᱮᱱᱟᱜ ᱠᱚᱜᱮᱭᱟ ᱡᱮᱢᱚᱱ ᱟᱞᱮ ᱥᱮᱱ ᱦᱚᱸ ᱦᱮᱱᱟᱜ ᱠᱚᱜᱮᱭᱟ ᱡᱮᱢᱚᱱ ᱟᱞᱮ ᱦᱚᱸ ᱚᱱᱟ ᱥᱟᱶᱛᱮ ᱵᱟᱨᱭᱟ ᱢᱮᱨᱚᱢ ᱢᱮᱱᱟᱜ ᱠᱤᱱᱟᱹ᱾
ᱦᱮᱸ
ᱟᱫᱚ ᱩᱱᱠᱤᱱ ᱢᱤᱫᱴᱟᱝ ᱨᱮ ᱦᱚᱯᱚᱱ ᱞᱮᱱᱟᱭ ᱦᱚᱯᱚᱱ ᱞᱮᱫᱮᱭᱟ ᱢᱤᱫ ᱴᱟᱝ ᱟᱨ ᱩᱱᱤ ᱢᱤᱫᱴᱟᱝ ᱜᱮ ᱚᱱᱠᱟ ᱵᱟᱲᱜᱮ ᱥᱮᱫ ᱨᱮ ᱛᱚᱞ ᱦᱩᱭᱠᱟᱱ ᱛᱟᱦᱮᱱᱟ ᱟᱨ ᱩᱱᱤ ᱢᱤᱫᱴᱟᱝ ᱦᱚᱯᱚᱱ ᱜᱮᱭ ᱜᱮᱨ ᱠᱮᱫᱮᱭᱟᱠᱤᱱ ᱵᱟᱨᱭᱟ ᱥᱮᱛᱟ ᱛᱮ᱾
ᱳ ᱦᱚᱯᱚᱱ ᱜᱮ ᱠᱤᱱ ᱠᱮᱨ ᱠᱤᱫᱤᱭᱟ᱾
ᱦᱳᱭ-ᱦᱳᱭ ᱢᱟᱱᱮ ᱯᱩᱨᱟᱹ ᱜᱚᱡ ᱩᱛᱟᱹᱨ ᱠᱮᱫᱮᱭᱟ ᱠᱤᱱ᱾
ᱚ
ᱮᱠᱟᱞ ᱮᱠᱟᱞ ᱢᱟᱱᱮ, ᱩᱱᱠᱤᱱ
ᱤᱧᱤᱧ ᱩᱭᱦᱟᱹᱨ ᱫᱟ
ᱦᱳᱭ-ᱦᱳᱭ᱾
ᱤᱧᱤᱧ ᱩᱭᱦᱟᱹᱨᱮᱫᱟ ᱟᱞᱮ ᱚᱱᱟ ᱠᱚᱨᱮᱜ ᱢᱟ ᱫᱚᱢᱮ ᱜᱮ ᱠᱷᱟᱱ ᱥᱮᱛᱟ ᱠᱚᱠᱚ ᱦᱤᱡᱩᱜ-ᱟ ᱦᱮᱸᱥᱮ᱾ ᱟᱨ ᱫᱚᱢᱮ ᱠᱚ ᱜᱮᱨ ᱵᱟᱲᱟ ᱠᱚᱜᱮᱭᱟ ᱚᱱᱠᱟ ᱜᱮ ᱦᱮᱸᱥᱮ ᱟᱫᱚ ᱚᱱᱠᱟ ᱠᱟᱛᱮᱜ ᱱᱟᱠᱷᱟᱱ ᱪᱮᱜ ᱤᱧ ᱞᱟᱹᱭᱟ ᱟᱫᱚ ᱢᱚᱱᱮ ᱵᱟᱲᱟᱭᱤᱧ ᱱᱚᱝᱠᱟ ᱡᱮ ᱟᱨ ᱟᱞᱮ ᱟᱹᱛᱩ ᱨᱮᱫᱚ ᱢᱤᱫ ᱴᱟᱝ ᱦᱚᱸ ᱟᱹᱥᱩᱞ ᱥᱮᱛᱟ ᱵᱟᱹᱱᱩᱜ ᱠᱚᱣᱟ᱾
ᱦᱳᱭ ᱦᱳᱭ᱾
ᱟᱫᱚ ᱤᱧ ᱱᱚᱝᱠᱟᱧ ᱢᱚᱱᱮᱭᱟ ᱡ ᱡᱮ ᱥᱮᱛᱟ ᱟᱹᱥᱩᱞ ᱞᱮᱠᱷᱟᱱ ᱪᱮᱜ ᱞᱮᱠᱟ ᱜᱟᱱ ᱠᱚᱜ-ᱟ ᱵᱟᱝ ᱜᱟᱱ ᱠᱚᱜᱟ ᱠᱤ ᱡᱮ ᱩᱱᱤ ᱥᱮᱛᱟ ᱢᱤᱫᱴᱟᱝ ᱮᱢ ᱟᱹᱥᱩᱞ ᱠᱮᱫᱮᱭᱟ ᱟᱨ ᱩᱱᱤ ᱥᱮᱛᱟᱜ ᱟᱸ ᱚᱱᱠᱟ ᱜᱮᱢ ᱢᱟᱱᱟᱣ ᱠᱮᱫᱮᱭᱟ ᱯᱩᱥ ᱠᱚᱢ ᱢᱟᱱᱟᱣ ᱠᱮᱫᱮᱭᱟ᱾ ᱟᱨᱮᱢ ᱩᱱᱤ ᱦᱚᱢ ᱤᱫᱤ ᱠᱟᱫᱮᱭᱟ ᱟᱢ ᱥᱟᱞᱟᱜ ᱜᱟᱹᱭ ᱜᱩᱯᱤ ᱮᱲᱮ ᱠᱷᱟᱱ ᱫᱚ ᱩᱱᱠᱩ ᱥᱮᱛ ᱛᱟ ᱠᱚ ᱠᱟᱹᱴᱤᱡ ᱮ ᱞᱟᱹᱲᱦᱟᱹᱭ ᱠᱚᱣᱟ, ᱦᱮᱸᱥᱮ ᱮᱸᱰᱮᱠᱷᱟᱱ ᱩᱱᱛᱮᱜᱮ ᱟᱢᱮᱢ ᱞᱟᱜᱟ ᱠᱚᱣᱟ ᱦᱮᱸ ᱥᱮ᱾
ᱦᱳᱭ ᱦᱳᱭ ᱚᱱᱟ ᱦᱚᱸ ᱟᱹᱰᱤ ᱱᱟᱯᱟᱭ ᱩᱭᱦᱟᱹᱨ ᱠᱟᱱ ᱜᱮᱭᱟ ᱫᱟᱫᱟ ᱚᱱᱟ ᱚᱱᱠᱟ ᱠᱚᱨᱟᱣ ᱞᱮᱠᱷᱟᱱ ᱦᱚᱸ ᱢᱤᱜᱴᱟᱝ ᱟᱹᱰᱤ ᱢᱟᱨᱟᱝ ᱱᱟᱯᱟᱭ ᱠᱟᱹᱢᱤ ᱦᱩᱭᱩᱜᱼᱟ᱾
ᱦᱳᱭ ᱟᱨ ᱢᱤᱜᱴᱟᱝ ᱠᱟᱛᱷᱟ ᱢᱟᱢ ᱵᱟᱲᱟᱭ ᱜᱮᱭᱟ ᱡᱮ ᱢᱟᱱᱢᱤ ᱪᱤ ᱢᱟᱱᱢᱤ ᱯᱚᱨᱚᱱ ᱵᱤᱥᱟᱹᱥ ᱢᱩᱥᱠᱤᱞ ᱜᱮᱭᱟ ᱢᱮᱱᱠᱷᱟᱱ ᱡᱤᱵ ᱡᱚᱱᱛᱩ ᱡᱟᱱᱣᱟᱨ ᱠᱚᱫᱚ ᱵᱤᱥᱟᱹᱥ ᱫᱚ ᱟᱹᱰᱤ ᱜᱮ ᱮ ᱵᱷᱟᱹᱜᱮᱭᱟ᱾ ᱠᱟᱨᱚᱱ ᱩᱱᱠᱩ ᱫᱚ ᱟᱢ ᱵᱤᱱ ᱥᱮ ᱟᱢ ᱵᱟᱠᱚ ᱢᱟᱱᱮ ᱫᱷᱳᱠᱟ ᱵᱟᱠᱚ ᱮᱢᱟᱜᱼᱟ ᱦᱮᱸ ᱥᱮ᱾
ᱦᱳᱭ ᱦᱳᱭ᱾
ᱚᱱᱠᱟᱱᱟᱜ ᱠᱟᱛᱷᱟ ᱠᱟᱱᱟ ᱟᱨᱠᱤ ᱟᱫᱚ ᱚᱱᱟᱛᱮᱧ ᱱᱚᱝᱠᱟᱧ ᱢᱚᱱᱮ ᱵᱟᱲᱟᱭᱮᱫᱟ ᱟᱫᱚ ᱛᱟᱦᱞᱮ ᱟᱢ ᱪᱮᱜ ᱞᱮᱠᱟᱢ ᱢᱚᱱᱮᱭᱟ? ᱠᱤ ᱩᱱᱠᱩ ᱥᱮᱛᱟ ᱟᱹᱥᱩᱞ ᱞᱮᱠᱷᱟᱱ ᱜᱮ ᱵᱩᱜᱤᱭᱟ ᱥᱮ ᱪᱮᱜ ᱞᱮᱠᱟ?
ᱦᱳᱭ ᱦᱳᱭ ᱫᱟᱫᱟ ᱚᱱᱟ ᱫᱚ ᱮᱠᱟᱞ ᱟᱹᱞᱤᱧᱟᱜ ᱤᱧᱟᱹᱜ ᱩᱭᱦᱟᱹᱨ ᱛᱮᱦᱚᱸ ᱚᱱᱠᱟ ᱞᱮᱠᱟ ᱫᱚ ᱧᱮᱞ ᱞᱮᱠᱷᱟᱱ ᱤᱧᱦᱚᱸ ᱚᱱᱠᱟ ᱫᱚᱧ ᱩᱭᱦᱟᱹᱨ ᱜᱮᱭᱟ ᱡᱮ ᱢᱤᱜᱴᱟᱝ ᱚᱱᱠᱟ ᱱᱟᱯᱟᱭ ᱧᱚᱜ ᱥᱮᱛᱟ ᱢᱤᱜᱴᱟᱝ ᱟᱹᱥᱩᱞ ᱠᱟᱛᱮᱜ ᱩᱱᱤ ᱱᱚᱝᱠᱟ ᱚᱱᱠᱟ ᱥᱮᱬᱟᱭ ᱦᱩᱭᱩᱜ-ᱟ ᱪᱮᱫ ᱟᱭ ᱦᱩᱭᱩᱜ-ᱟ ᱚᱱᱠᱟ ᱞᱮᱠᱟ ᱤᱭᱮ ᱜᱮ᱾
ᱦᱮᱸ ᱚᱱᱠᱟ ᱢᱟᱛᱚ ᱵᱚᱥᱮ ᱦᱩᱭᱩᱜᱼᱟ᱾
ᱦᱳᱭ ᱦᱳᱭ᱾
ᱟᱫᱚ ᱚᱱᱟ ᱢᱟ ᱟᱹᱰᱤ ᱦᱮᱸ ᱢᱟ ᱞᱟᱹᱭ ᱢᱮ᱾
ᱩᱱᱠᱩ ᱥᱮᱛᱟ ᱠᱚ ᱠᱩ ᱞᱟᱜᱟᱨᱮ ᱢᱤᱜᱴᱟᱝ ᱜᱚᱲᱚᱭ ᱮᱢᱚᱜ ᱟᱭ ᱟᱹᱰᱤ ᱢᱟᱨᱟᱝ᱾ ᱢᱤᱫᱴᱟᱝ ᱠᱟᱹᱢᱤ ᱦᱩᱭᱩᱜᱼᱟ᱾
ᱦᱳᱭ ᱦᱳᱭ ᱞᱟᱹᱭ ᱢᱮ᱾
ᱦᱳᱭ ᱦᱮᱸ ᱞᱟᱹᱭᱫᱟᱹᱧ ᱟᱫᱚ ᱩᱱᱠᱩ ᱡᱟᱦᱟᱸᱭ ᱥᱮᱛᱟ ᱡᱮᱢ ᱟᱹᱥᱩᱞ ᱠᱚᱣᱟ ᱥᱮ
ᱦᱳᱭ ᱦᱳᱭ
ᱟᱞᱮ ᱟᱞᱮ ᱠᱚ ᱞᱟᱹᱭᱟ ᱯᱟᱹᱦᱤᱞ ᱟᱨᱠᱤ-ᱼ ᱮ ᱡᱮ ᱠᱚ ᱛᱟᱦᱮᱸ ᱞᱮᱱᱟ ᱚᱱᱠᱟ ᱥᱮᱛᱟ ᱠᱚ ᱫᱚᱢᱮ ᱠᱚ ᱟᱹᱥᱩᱞ ᱞᱮᱫ ᱠᱚᱣᱟ ᱟᱞᱮ ᱟᱛᱳ ᱨᱮ ᱦᱮᱸ ᱥᱮ,
ᱦᱳᱭ ᱦᱳᱭ᱾
ᱟᱫᱚ ᱥᱮᱫᱽᱨᱟ ᱠᱟᱨᱠᱟᱨ ᱠᱚᱨᱮᱜ ᱫᱚᱢᱮ ᱜᱮᱠᱚ ᱪᱟᱞᱟᱜ ᱛᱟᱦᱮᱸᱫ ᱫᱚᱢᱮ ᱠᱚ ᱤᱫᱤ ᱠᱚ ᱛᱟᱦᱮᱸᱫ᱾ ᱫᱚᱢᱮ ᱜᱮᱠᱚ ᱠᱟᱹᱢᱤ ᱠᱟᱱ ᱛᱟᱦᱮᱸᱜ ᱥᱮᱛᱟ ᱠᱚ ᱟᱨᱠᱤ ᱦᱮᱸᱥᱮ᱾ ᱚᱱᱠᱟ ᱜᱮᱠᱚ ᱵᱚᱥ ᱠᱚ ᱵᱮᱱᱟᱣ ᱞᱮᱫ ᱠᱚᱣᱟ ᱢᱟᱱᱟᱣ ᱞᱮᱜ ᱠᱚᱣᱟ ᱠᱚ᱾
ᱦᱳᱭ ᱦᱳᱭ᱾
ᱟᱫᱚ ᱪᱮᱫᱠᱟᱨᱮ ᱪᱤᱠᱟᱹᱭᱮᱱᱟᱧ ᱞᱟᱹᱭᱟ ᱪᱮᱫ ᱞᱮᱠᱟ ᱨᱮᱠᱚ ᱵᱟᱹᱜᱤ ᱠᱮᱫᱟ, ᱢᱟᱱᱮ ᱟᱞᱮ ᱟᱛᱳ ᱨᱮ ᱟᱞᱮ ᱟᱛᱳ ᱚᱱᱟ ᱵᱤᱨ ᱫᱷᱟᱨᱮ ᱠᱚᱨᱮᱫ ᱫᱚᱢᱮ ᱥᱮᱛᱟ ᱠᱚ ᱵᱷᱳᱜᱽ ᱛᱟᱦᱮᱸᱫ ᱟᱨᱠᱤ ᱟᱹᱭᱩᱵ ᱵᱮᱲᱟ ᱟᱨ ᱦᱟᱹᱛᱤ ᱠᱚ ᱫᱚᱢᱮ ᱠᱚ ᱯᱟᱨᱚᱢᱚᱜ ᱠᱟᱱ ᱛᱟᱦᱮᱸᱫ ᱟᱨᱠᱤ ᱟᱞᱮᱭᱟᱜ ᱵᱤᱨᱛᱮ,
ᱦᱳᱭ ᱦᱳᱭ᱾
ᱟᱫᱚ ᱛᱟᱦᱚᱞᱮ ᱩᱱᱠᱩ ᱥᱮᱛᱟ ᱢᱟᱢ ᱵᱟᱲᱟᱭ ᱜᱮᱭᱟ ᱞᱩᱛᱩᱨ ᱵᱤᱫ ᱠᱟᱛᱮᱜ ᱠᱚ ᱡᱟᱹᱯᱤᱫᱟ, ᱛᱟᱦᱞᱮ ᱞᱩᱛᱩᱨ ᱵᱤᱫ ᱠᱟᱛᱮᱜ ᱜᱮ ᱡᱚᱠᱷᱚᱱ ᱠᱚ ᱡᱟᱹᱯᱤᱫ ᱥᱮ ᱫᱚ ᱩᱱ ᱥᱩᱢᱟᱹᱭ ᱟᱫᱚ ᱩᱱᱠᱩ ᱡᱟᱦᱟᱸ ᱩᱱᱠᱩᱣᱟᱜ ᱛᱟᱲᱟᱢ ᱦᱟᱹᱛᱤᱭᱟᱜ ᱛᱟᱲᱟᱢ ᱚᱛ ᱛᱩᱞᱠᱟᱹᱣ ᱪᱟᱞᱟᱜᱼᱟ ᱟᱫᱚ ᱚᱱᱟ ᱟᱸᱡᱚᱢ ᱛᱮ ᱚᱱᱟ ᱟᱸᱡᱚᱢ ᱛᱮ ᱩᱱᱠᱩ ᱫᱚᱠᱚ ᱵᱷᱳᱩᱜᱽ ᱛᱟᱦᱮᱸᱫ ᱟᱫᱚ ᱵᱷᱳᱜ ᱠᱟᱛᱮᱜ ᱩᱱ ᱦᱟᱹᱛᱤ ᱫᱚ ᱡᱚᱛᱚ ᱟᱫᱚ ᱚᱠᱟᱥᱮᱫ ᱨᱮᱠᱚ ᱵᱷᱩᱜᱚᱜ ᱮᱫᱟ ᱟᱛᱳ ᱨᱮᱠᱚ ᱵᱷᱩᱜᱚᱜ ᱮᱫᱟ ᱯᱩᱨᱟᱹ ᱟᱛᱳ ᱠᱚ ᱵᱚᱞᱚᱱ ᱛᱟᱦᱮᱸᱜ ᱚᱲᱟᱜ ᱠᱚᱠᱚ ᱨᱟᱹᱯᱩᱫ ᱚᱴᱚ ᱠᱟᱫ ᱛᱟᱦᱮᱸᱜ ᱦᱮᱸᱥᱮ ᱚᱱᱮ ᱚᱱᱠᱟ ᱠᱟᱛᱮᱜ ᱟᱫᱚ ᱠᱚ ᱚᱱᱟᱠᱚ ᱵᱚᱛᱚᱨ ᱛᱮᱫᱚ ᱩᱱᱠᱩ ᱥᱮᱛᱟ ᱠᱚ ᱦᱟᱲᱟᱢ ᱱᱟᱠᱚ ᱜᱚᱡ ᱱᱟᱠᱚ ᱛᱟᱯᱚᱨᱫᱚ ᱱᱟᱣᱟ ᱟᱨ ᱛᱮᱫᱚ ᱟᱫᱚ ᱵᱟᱠᱚ ᱟᱹᱥᱩᱞ ᱠᱟᱜ ᱠᱚᱣᱟ ᱦᱮᱸᱥᱮ ᱟᱫᱚ ᱚᱱᱟ ᱠᱚᱧ ᱪᱤᱱᱛᱟᱹ ᱵᱟᱲᱟᱭᱟ ᱱᱮᱛᱟᱨ ᱡᱩᱫᱤ ᱚᱱᱠᱟ ᱦᱩᱭᱩᱜᱼᱟ ᱟᱫᱚ ᱱᱮᱛᱟᱨ ᱢᱟ ᱦᱟᱹᱛᱤ ᱠᱚ ᱚᱱᱠᱟ ᱵᱟᱠᱚ ᱦᱤᱡᱩᱜ ᱜᱮᱭᱟᱞᱮ ᱥᱮ ᱟᱫᱚ ᱮᱱᱛᱮ ᱨᱮᱦᱚᱸ ᱡᱩᱫᱤ ᱟᱹᱥᱩᱞ ᱦᱩᱭᱩᱜᱼᱟ ᱡᱩᱫᱤ ᱥᱟᱺᱜᱤᱧ ᱛᱮᱠᱚ ᱪᱟᱞᱟᱜᱼᱟ ᱱᱟᱜ ᱠᱷᱟᱱ ᱠᱚ ᱵᱷᱩᱜ ᱜᱮᱭᱟ ᱥᱮᱛᱟ ᱢᱟ, ᱟᱫᱚ ᱛᱟᱦᱚᱞᱮ ᱢᱟᱠᱚ ᱦᱮᱡ ᱮᱱ ᱜᱮ ᱟᱨᱚ ᱠᱚ ᱡᱚᱢ ᱠᱮᱫ ᱜᱮ ᱚᱲᱟᱜ ᱠᱚᱠᱚ ᱨᱟᱹᱯᱩᱫ ᱠᱮᱫ ᱜᱮ ᱚᱱᱟᱛᱮ ᱟᱨᱠᱤ ᱟᱫᱚ ᱵᱟᱝ ᱢᱚᱱᱮ ᱵᱟᱲᱟ ᱦᱩᱭᱩᱜ ᱠᱟᱱᱟ, ᱠᱟᱱᱟ ᱚᱱᱟᱜᱮ ᱪᱤᱱᱛᱟᱹ ᱨᱮ ᱦᱤᱱᱟᱹᱧᱟ,
ᱮᱠᱟᱞ ᱮᱠᱟᱞ ᱦᱳᱭ ᱚᱱᱟ ᱦᱚᱸ ᱢᱤᱫᱴᱟᱝ ᱩᱭᱦᱟᱹᱨ ᱨᱮᱱᱟᱜ ᱫᱚ ᱠᱟᱱ ᱜᱮᱭᱟ,
ᱦᱳᱭ ᱟᱫᱚ ᱡᱟᱭᱦᱳᱠ ᱛᱟᱦᱞᱮ ᱦᱮᱸ ᱦᱮᱸ ᱦᱮᱸ᱾
ᱦᱩᱭ ᱫᱟᱫᱟ,
ᱦᱳᱭ᱾ ᱟᱫᱚ ᱡᱟᱭᱦᱳᱠ ᱚᱱᱠᱟ ᱜᱮ ᱟᱨᱠᱤ ᱚᱠᱛᱚ ᱠᱚᱦᱚᱸ ᱯᱚᱞᱚᱢᱮᱱ ᱛᱟᱞᱟᱝᱟ ᱦᱮᱸᱥᱮ ᱟᱫᱚ ᱤᱱᱠᱟᱹ ᱜᱮ ᱨᱚᱯᱚᱲᱟᱞᱟᱝ ᱦᱮᱸ, ᱥᱮ ᱟᱨᱚ ᱡᱟᱦᱟᱸ ᱛᱤᱥ ᱚᱱᱠᱟ ᱧᱟᱯᱟᱢ ᱞᱮᱱᱠᱷᱟᱱ ᱟᱨᱚ ᱞᱮ ᱨᱚᱯᱚᱲᱟ ᱢᱟ ᱛᱟᱦᱚᱞᱮ ᱡᱚᱦᱟᱨ ᱜᱮ,
ᱦᱳᱭ ᱦᱳᱭ ᱦᱳᱭ᱾